ᱳᱵ
ᱦᱮᱞᱳᱣ ᱜᱚᱝᱠᱮ ᱡᱚᱦᱟᱨ ᱜᱮ᱾
ᱦᱮᱸ ᱡᱚᱦᱟᱨ ᱜᱮ ᱜᱚᱝᱠᱮ ᱪᱮᱫ ᱠᱚ ᱵᱤᱱ ᱪᱤᱠᱟᱹ ᱵᱟᱲᱟᱭ ᱫᱟ ᱜᱚᱝᱠᱮ
ᱱᱚᱜᱼᱚᱭ ᱜᱚᱝᱠᱮ ᱠᱟᱹᱢᱤ ᱠᱷᱚᱱ ᱞᱤᱧ ᱦᱮᱡ ᱮᱱᱟ ᱱᱮᱛᱟᱨ ᱪᱟᱥ ᱠᱟᱹᱢᱤᱫᱤᱱ ᱛᱟᱵᱚᱱ ᱛᱚ ᱟᱫᱚ ᱡᱟᱜᱮ ᱟᱲᱮ ᱞᱟᱜ ᱤᱧ ᱪᱟᱞᱟᱣ ᱞᱮᱱᱟ ᱵᱟᱝ ᱵᱟᱵᱟ ᱫᱚ ᱥᱤᱭᱩᱜ ᱠᱟᱱ ᱛᱮ ᱪᱟᱥ ᱛᱚ ᱟᱲᱮ ᱞᱟᱜ ᱵᱟᱲᱟ ᱠᱟᱛᱮ ᱛᱩᱯᱩ ᱵᱟᱲᱟ ᱠᱟᱛᱮᱫ ᱫᱟᱠᱟ ᱠᱚ ᱡᱚᱢ ᱵᱟᱲᱟ ᱠᱟᱛᱮᱫ ᱞᱤᱧ ᱫᱩᱲᱩᱵ ᱵᱟᱲᱟ ᱟᱠᱟᱱᱟ
ᱟᱪᱪᱷᱟ ᱪᱷᱟ
ᱟᱹᱵᱤᱱ ᱜᱮ ᱪᱮᱫ ᱠᱚ ᱵᱤᱱ ᱪᱤᱠᱟᱹ ᱵᱟᱲᱟᱭ ᱫᱟ
ᱟᱹᱞᱤᱧ ᱫᱚ ᱪᱮᱫ ᱦᱚᱸ ᱵᱟᱹᱞᱤᱧ ᱪᱤᱠᱟᱹ ᱵᱟᱲᱟᱭ ᱫᱟ ᱠᱟᱹᱴᱤᱡ ᱠᱟᱹᱢᱤ ᱥᱮᱫ ᱥᱮᱱ ᱦᱩᱭ ᱞᱮᱱ ᱛᱟᱦᱮᱸᱜᱼᱟ ᱠᱟᱹᱴᱤᱡ ᱵᱟᱹᱭᱦᱟᱹᱲ ᱥᱮᱫ ᱦᱮᱸ ᱥᱮ ᱵᱟᱝ ᱛᱚ ᱚᱸᱰᱮ ᱠᱚ ᱠᱟᱹᱢᱤ ᱠᱷᱚᱱ ᱨᱩᱣᱟᱹᱲ ᱠᱟᱛᱮᱫ ᱠᱟᱹᱴᱤᱡ ᱫᱟᱠᱟ ᱠᱚ ᱡᱚᱢ ᱵᱟᱲᱟ ᱠᱟᱛᱮᱫ ᱱᱤᱛᱩᱜ ᱠᱟᱹᱴᱤᱡ ᱫᱟᱨᱮ ᱵᱩᱴᱟᱹᱨᱮ ᱠᱟᱹᱴᱤᱡ ᱡᱤᱨᱟᱹᱣ ᱦᱩᱭᱩᱜ ᱠᱟᱱᱟ ᱟᱨᱠᱤ
ᱟᱪᱪᱷᱟ ᱟᱪᱪᱷᱟ
ᱦᱮᱸ ᱜᱚᱝᱠᱮ ᱟᱹᱞᱤᱧ ᱢᱤᱫ ᱴᱮᱱ ᱠᱟᱛᱷᱟ ᱞᱤᱧ ᱞᱟᱹᱭ ᱫᱟ
ᱦᱳᱭ ᱜᱚᱝᱠᱮ ᱢᱟ ᱞᱟᱹᱭ ᱵᱤᱱ᱾
ᱦᱮᱸ ᱞᱟᱹᱭᱫᱟᱹᱧ ᱛᱤᱦᱤᱧ ᱫᱚ ᱟᱞᱟᱝ ᱡᱟᱦᱟᱸ ᱥᱟᱛᱟᱢ ᱪᱮᱛᱟᱱ ᱞᱟᱝ ᱨᱚᱲᱟ ᱦᱮᱸ ᱥᱮ ᱚᱱᱟ ᱵᱤᱱ ᱠᱩᱥᱤᱭᱟᱜ ᱠᱷᱟᱱ ᱠᱟᱹᱴᱤᱡ ᱞᱟᱝ ᱜᱟᱯᱟᱞᱢᱟᱨᱟᱣ ᱠᱮᱭᱟ᱾
ᱟᱪᱪᱷᱟ ᱜᱚᱝᱠᱮ ᱞᱟᱹᱭ ᱟᱵᱮᱱ ᱥᱮ ᱢᱟ ᱢᱟᱲᱟᱝ ᱛᱮ᱾
ᱟᱪᱪᱷᱟ ᱡᱩᱫᱤ ᱥᱮᱸᱫᱽᱨᱟ ᱱᱤᱭᱟᱹ ᱡᱟᱦᱟᱱᱟᱜ ᱞᱟᱝ ᱜᱟᱯᱟᱞ ᱢᱟᱨᱟᱣ ᱠᱮᱭᱟ ᱠᱟᱹᱴᱤᱡ ᱵᱮᱥ ᱠᱚᱜᱼᱟ ᱛᱚ
ᱦᱳᱭ ᱜᱚᱝᱠᱮ ᱦᱳᱭ ᱜᱟᱱᱚᱜ ᱜᱮᱭᱟ ᱟᱵᱚᱣᱟᱜ ᱡᱮ ᱚᱱᱟ ᱡᱮ ᱚᱱᱮ ᱡᱮ ᱟᱵᱚᱣᱟᱜ ᱥᱟᱶᱛᱟ ᱥᱚᱢᱟᱡᱽ ᱠᱷᱚᱱ ᱜᱮ ᱡᱮ ᱞᱟᱦᱟ ᱛᱚᱠᱷᱚᱱ ᱜᱮ ᱥᱮᱸᱫᱽᱨᱟ ᱠᱚᱫᱚ ᱡᱤᱱᱤᱥ ᱴᱟᱜ ᱫᱚ ᱢᱮᱱᱟᱜ ᱛᱟᱵᱚᱱ ᱜᱮᱭᱟ ᱦᱟᱸᱜ ᱟᱫᱚ ᱮᱠᱷᱳᱱᱳ ᱦᱟᱸᱜ ᱠᱟᱹᱴᱤᱡ ᱞᱟᱦᱟ ᱞᱮᱠᱟ ᱵᱟᱝ ᱦᱩᱭᱩᱜ ᱠᱟᱱᱟ ᱛᱚ ᱱᱤᱛᱚᱜ ᱦᱚᱸ ᱥᱮᱸᱫᱽᱨᱟ ᱡᱤᱱᱤᱥ ᱴᱟᱜ ᱫᱚ ᱢᱮᱱᱟᱜ ᱜᱮᱭᱟ ᱦᱟᱸᱜ
ᱦᱳᱭ ᱦᱳᱭ ᱦᱳᱭ ᱛᱳ ᱜᱚᱝᱠᱮ ᱞᱟᱹᱭ ᱫᱟ ᱞᱤᱧ ᱟᱹᱵᱤᱱ ᱫᱚ ᱚᱱᱠᱟ ᱢᱟᱨᱟᱝ ᱢᱟᱨᱟᱝ ᱥᱮᱸᱫᱽᱨᱟ ᱵᱤᱱ ᱪᱟᱞᱟᱣ ᱵᱟᱲᱟ ᱟᱠᱟᱱᱟ ᱥᱮ ᱟᱹᱛᱩ ᱠᱚᱨᱮ ᱥᱮᱸᱫᱽᱨᱟ ᱜᱮ
ᱦᱳᱭ ᱜᱚᱝᱠᱮ ᱢᱟᱨᱟᱝ ᱢᱟᱨᱟᱝ ᱦᱚᱸ ᱞᱤᱧ ᱪᱟᱞᱟᱣ ᱵᱟᱲᱟ ᱟᱠᱟᱱ ᱜᱮᱭᱟ ᱟᱨ ᱟᱛᱳ ᱠᱚᱨᱮ ᱢᱟ ᱚᱱᱠᱟ ᱯᱨᱟᱭ ᱜᱮ ᱪᱟᱞᱟᱜ ᱜᱮ ᱦᱩᱭᱩᱜᱼᱟ ᱦᱮᱜᱮ ᱱᱮᱛᱟᱨ ᱦᱟᱸᱜ ᱪᱟᱥ ᱠᱟᱹᱢᱤ ᱫᱤᱱ ᱜᱮ ᱦᱟᱸᱜ ᱩᱱᱟᱹᱜ ᱵᱟᱝ ᱪᱟᱞᱟᱜ ᱦᱩᱭᱩᱜ ᱠᱟᱱᱟ ᱵᱟᱠᱷᱟᱱ ᱱᱮᱛᱟᱨ ᱫᱤᱱ ᱦᱚᱸ ᱧᱮᱞ ᱞᱮᱠᱷᱟᱱ ᱟᱞᱮᱫᱚᱦᱟᱜ ᱯᱨᱟᱭ ᱟᱞᱮ ᱫᱚᱞᱮ ᱪᱟᱞᱟᱜ ᱠᱟᱴᱠᱚᱢ ᱜᱚᱡ ᱥᱮ ᱵᱟᱹᱨᱩᱰᱟᱝ ᱠᱚ ᱩᱱᱠᱩ ᱜᱚᱡ ᱞᱮ ᱪᱟᱞᱟᱜ ᱜᱮᱭᱟ ᱚᱱᱠᱟ ᱜᱟᱰᱟ ᱫᱷᱟᱨᱮ ᱫᱷᱟᱨᱮ ᱛᱮ ᱠᱟᱴᱠᱚᱢ ᱠᱚ ᱛᱟᱦᱮᱱ ᱜᱮᱭᱟ ᱱᱮᱛᱟᱨ ᱦᱚᱸ ᱦᱳᱭ ᱛᱚ ᱟᱹᱭᱩᱵ ᱡᱚᱢ ᱞᱮᱠᱟᱞ ᱞᱮ ᱟᱹᱜᱩ ᱠᱮᱫ ᱠᱚᱜᱮ ᱟᱫᱚ ᱜᱚᱡ ᱟᱹᱜᱩ ᱠᱮᱫ ᱠᱚᱣᱟ ᱟᱸᱜ ᱥᱟᱨ ᱠᱚ ᱟᱛᱮ ᱞᱮ ᱪᱟᱞᱟᱣ ᱜᱮᱭᱟ ᱵᱟᱝ ᱠᱷᱟᱱ ᱫᱚ ᱵᱟᱹᱨᱩᱰᱟᱝ ᱠᱚ ᱱᱮᱛᱟᱨ ᱡᱷᱩᱲ ᱱᱟᱥᱮᱱᱟᱜ ᱡᱷᱩᱲ ᱠᱚ ᱛᱟᱦᱮᱱᱟ ᱩᱰᱩᱠ ᱵᱟᱲᱟ ᱟᱠᱚ ᱨᱟᱜᱟ ᱦᱟᱸᱜ ᱢᱤᱫ ᱫᱷᱚᱨᱚᱱ ᱟᱠᱚᱣᱟᱜ ᱡᱟᱦᱟᱸ ᱞᱮᱠᱟ ᱨᱟᱜ ᱛᱟᱠᱚ ᱛᱚ ᱚᱱᱟ ᱦᱤᱥᱟᱹᱵ ᱫᱚ ᱩᱱᱠᱩ ᱠᱚᱦᱚᱸᱞᱮ ᱟᱹᱜᱩ ᱥᱮᱸᱫᱽᱨᱟ ᱠᱟᱛᱮ ᱞᱮ ᱟᱹᱜᱩ ᱠᱚ ᱜᱮᱭᱟ ᱟᱨ ᱡᱩᱫᱤ ᱵᱩᱨᱩ ᱥᱮᱱᱟᱜ ᱥᱮᱸᱫᱽᱨᱟ ᱫᱚ ᱦᱟᱸᱜ ᱱᱮᱛᱟᱨ ᱫᱤᱱ ᱫᱚᱜ ᱩᱱᱟᱹᱜ ᱫᱚ ᱵᱟᱞᱮ ᱪᱟᱞᱟᱜᱼᱟ ᱚᱱᱟ ᱫᱚ ᱦᱟᱸᱜ ᱦᱟᱸᱜ ᱦᱳᱲᱳ ᱠᱚ ᱠᱟᱹᱢᱤ ᱵᱟᱲᱟ ᱥᱟᱹᱛ ᱯᱚᱨᱮ ᱦᱟᱸᱜ ᱛᱟᱨᱯᱚᱨᱮ ᱦᱟᱸᱜ ᱠᱩᱞᱟᱹᱭ ᱥᱮᱸᱫᱽᱨᱟ ᱥᱮ ᱛᱩᱲ ᱜᱚᱡ ᱠᱚᱫᱚ ᱦᱟᱸᱜ ᱞᱮ ᱪᱟᱞᱟᱜ ᱜᱮᱭᱟ ᱜᱚᱝᱠᱮ ᱛᱟᱦᱞᱮ ᱟᱵᱮᱱ ᱫᱚ ᱵᱮᱱ ᱥᱮᱸᱫᱽᱨᱟ ᱵᱟᱲᱟ ᱟᱠᱟᱫᱟ ᱠᱚᱣᱟ ᱥᱮ ᱵᱟᱝ
ᱦᱮᱸ ᱜᱚᱝᱠᱮ ᱟᱫᱚ ᱢᱟᱨᱟᱝ ᱢᱟᱨᱟᱝ ᱥᱮᱸᱫᱽᱨᱟ ᱠᱚᱫᱚ ᱵᱟᱝ ᱥᱮᱱ ᱵᱟᱲ ᱟᱠᱟᱱᱟ ᱦᱮᱸ ᱥᱮ ᱵᱟᱝ-ᱟ ᱦᱮᱸ ᱛᱚ ᱟᱛᱳ ᱠᱚ ᱨᱮᱱᱟᱜ ᱱᱚᱣᱟ ᱥᱮᱸᱫᱽᱨᱟ ᱠᱚ ᱟᱹᱵᱤᱱ ᱡᱟᱦᱟᱸ ᱞᱮᱠᱟ ᱵᱤᱱ ᱞᱟᱹᱭ ᱠᱮᱫ ᱫᱚ ᱢᱮᱱᱠᱷᱟᱱ ᱟᱹᱰᱤ ᱫᱩᱠ ᱨᱮᱭᱟᱜ ᱠᱟᱛᱷᱟ ᱟᱞᱮ ᱥᱮᱫ ᱢᱟ ᱵᱟᱹᱨᱩᱰᱟᱝ ᱦᱚᱸ ᱵᱟᱠᱚ ᱧᱟᱢᱚᱜ ᱜᱮᱭᱟ ᱟᱫᱚ ᱪᱮᱠᱟᱞᱤᱧ ᱞᱟᱹᱭ-ᱟ ᱠᱟᱴᱠᱚᱢ ᱠᱚ ᱦᱚᱸ ᱱᱮᱛᱟᱨ ᱢᱟ ᱟᱞᱮ ᱥᱮᱫ ᱮᱠᱫᱚᱢ ᱪᱟᱵᱟ ᱩᱛᱟᱹᱨ ᱠᱟᱱᱟ ᱠᱚ ᱢᱟᱱᱮ ᱟᱫᱚ ᱟᱞᱮᱫ ᱫᱚ ᱱᱚᱜᱼᱚᱭ ᱜᱩᱰᱩ ᱥᱮᱸᱫᱽᱨᱟ ᱛᱩᱲ ᱥᱮᱸᱫᱽᱨᱟ ᱱᱚᱣᱟ ᱠᱚ ᱜᱮᱞᱮ ᱪᱟᱞᱟᱜ ᱜᱮᱭᱟ
ᱦᱳᱭ ᱦᱳᱭ ᱜᱚᱝᱠᱮ ᱟᱫᱚ ᱦᱚᱸᱜ-ᱚᱭ ᱢᱤᱫᱴᱮᱱ ᱜᱩᱰᱩ ᱠᱟᱛᱷᱟ ᱵᱮᱱ ᱞᱟᱹᱭ ᱠᱮᱫ ᱟᱞᱮ ᱥᱮᱫ ᱜᱚᱝᱠᱮ ᱦᱮᱜᱮ ᱱᱮᱛᱟᱨ ᱫᱤᱱ ᱜᱮ ᱜᱩᱰᱩ ᱜᱚᱡ ᱦᱚᱸᱞᱮ ᱪᱟᱞᱟᱜ ᱜᱮᱭᱟ ᱡᱟ ᱱᱚᱜ ᱱᱮᱛᱟᱨ ᱢᱮᱱᱟᱜ ᱫᱚ ᱡᱚᱸᱱᱰᱨᱟ ᱵᱟᱲᱜᱮ ᱥᱮ ᱚᱠᱚᱭ ᱦᱟᱸᱜ ᱠᱚᱸᱰᱷᱟ ᱠᱚᱠᱚ ᱨᱚᱦᱚᱭ ᱟᱠᱟᱫᱟ ᱵᱟᱲᱜᱮ ᱠᱚᱨᱮ ᱦᱟᱸᱜ ᱛᱟᱦᱞᱮ ᱦᱮᱜᱮ ᱱᱮᱛᱟᱨ ᱫᱤᱱ ᱜᱮ ᱦᱟᱸᱜ ᱪᱟᱥ ᱠᱟᱹᱢᱤ ᱪᱚᱞᱟ ᱠᱟᱞᱤᱱ ᱜᱮᱭᱟ ᱦᱳᱭ ᱛᱚ ᱛᱤᱠᱤᱱ ᱦᱟᱸᱜ ᱫᱚ ᱠᱟᱹᱢᱤ ᱠᱷᱚᱱ ᱜᱮᱞᱮ ᱨᱟᱠᱟᱵ ᱵᱟᱲᱟᱭ ᱱᱟ ᱥᱮ ᱥᱤᱭᱳᱜ ᱠᱷᱚᱱ ᱠᱚᱦᱚᱸ ᱞᱮ ᱨᱟᱠᱟᱵ ᱵᱟᱲᱟ ᱟᱠᱟᱱᱟ ᱟᱫᱚ ᱱᱤᱜᱤ ᱱᱤᱛᱚᱜ ᱦᱟᱸᱜ ᱟᱸᱜ ᱥᱟᱨ ᱠᱚ ᱳᱰᱳᱠ ᱠᱟᱛᱮᱜ ᱦᱟᱸᱜ ᱡᱚᱸᱰᱨᱟ ᱵᱟᱲᱜᱮ ᱵᱟᱲᱜᱮ ᱜᱩᱰᱩᱞ ᱞᱮ ᱦᱟᱸᱜ ᱩᱱᱠᱩ ᱡᱟᱦᱟᱸᱭ ᱚᱛ ᱜᱩᱰᱩ ᱠᱚ ᱢᱮᱛᱟ ᱚᱛ ᱜᱩᱰᱩ ᱵᱚᱱ ᱢᱮᱛᱟᱣ ᱟᱠᱚᱣᱟ ᱩᱱᱠᱩ ᱩᱱᱠᱩ ᱦᱟᱸᱜ ᱜᱚᱡ ᱞᱮ ᱪᱟᱞᱟᱜ ᱜᱮᱭᱟ ᱟᱫᱚ ᱩᱱᱠᱩ ᱦᱚᱸᱜ ᱯᱨᱟᱭ ᱜᱮᱞᱮ ᱜᱚᱡ ᱵᱟᱲᱟ ᱠᱚ ᱜᱮᱭᱟ ᱵᱟᱝ ᱢᱟ ᱦᱟᱸᱜ ᱵᱷᱟᱜᱤ ᱜᱮ ᱡᱤᱞ ᱠᱚᱫᱚ ᱦᱟᱹᱴᱤᱧ ᱦᱩᱭᱩᱜ ᱛᱟᱞᱮ ᱜᱮᱭᱟ ᱩᱱᱠᱩ ᱠᱚᱦᱚᱸ ᱫᱚᱢᱮ ᱠᱚ ᱧᱟᱢᱚᱜ ᱜᱮᱭᱟ ᱦᱮᱸ ᱦᱤᱸᱜᱤ ᱱᱤᱛᱳᱜ ᱥᱮᱡᱮ ᱟᱫᱚ ᱚᱱᱠᱟ ᱟᱨᱚ ᱡᱩᱫᱤ ᱦᱚᱱᱠᱟ ᱱᱟᱥᱮᱱᱟᱜ ᱫᱟᱜ ᱜᱚᱫᱟᱭ ᱥᱮ ᱟᱨ ᱡᱩᱫᱤ ᱯᱷᱟᱸᱠᱟᱭ ᱟᱨ ᱡᱩᱫᱤ ᱮᱠᱴᱩ ᱥᱤᱛᱩᱝ ᱟᱭ, ᱛᱟᱦᱚᱞᱮ ᱩᱱ ᱫᱚ ᱟ ᱛᱤᱱᱟᱹᱜ ᱜᱩᱰᱩᱢ ᱜᱚᱡ ᱠᱚᱣᱟ ᱤᱛᱷᱟᱹᱱ ᱜᱩᱰᱩ ᱠᱚ ᱩᱰᱩᱠᱚᱜᱼᱟ ᱚᱠᱟ ᱠᱚᱨᱮ ᱠᱷᱚᱱ ᱫᱚ ᱜᱩᱰᱩ ᱠᱚ ᱩᱰᱩᱠᱚᱜᱼᱟ ᱩᱱᱫᱚ ᱟᱭᱢᱟ ᱠᱚᱡ ᱜᱩᱰᱩ ᱠᱚ ᱧᱟᱢᱚᱜ ᱜᱮᱭᱟ ᱩᱱ ᱴᱟᱭᱤᱢ ᱫᱚ
ᱦᱮᱸ ᱢᱟᱱᱮ ᱚᱱᱮ ᱦᱩᱲᱩ ᱦᱩᱲᱩ ᱡᱚᱠᱷᱚᱱ ᱵᱚᱱ ᱨᱟᱠᱟᱵᱟ ᱦᱮᱸ ᱥᱮ ᱵᱟᱝ ᱦᱮᱸ ᱩᱱ ᱥᱚᱢᱚᱭ ᱟᱨᱚ ᱫᱚᱢᱮ ᱠᱚ ᱧᱟᱢᱚᱜᱼᱟ
ᱦᱳᱭ ᱩᱱ ᱦᱚᱸ ᱦᱳᱭ ᱩᱱ ᱥᱚᱢᱚᱭ ᱦᱚᱸᱠᱚ ᱧᱟᱢᱚᱜ ᱜᱮᱭᱟ, ᱟᱫᱚ ᱩᱱᱫᱚ ᱫᱚ ᱦᱟᱸᱜ ᱟᱞᱮ ᱫᱚ ᱟᱲᱮ ᱠᱚᱨᱮ ᱞᱮ ᱜᱚᱡ ᱠᱚᱣᱟ ᱩᱱ ᱴᱟᱭᱤᱢ ᱫᱚᱦᱟᱸᱜ᱾
ᱦᱮᱸ ᱟᱲᱮ ᱫᱚ ᱟᱲᱮ ᱠᱚᱨᱮᱜ ᱜᱮ ᱟᱨ ᱠᱤ ᱧᱟᱢᱚᱜᱟᱼᱟ ᱚᱱᱠᱟ ᱫᱚ ᱚᱛ ᱠᱚᱨᱮᱜ ᱦᱚᱸᱠᱚ ᱛᱟᱦᱮᱱ ᱜᱮᱭᱟ, ᱢᱟᱱᱮ ᱤᱭᱟᱹ ᱠᱟᱜᱼᱟ ᱠᱚ ᱢᱟᱱᱮ ᱦᱩᱲᱩ ᱠᱚ ᱠᱩᱢᱵᱽᱲᱩᱭᱟ ᱛᱚ ᱩᱱᱠᱩ ᱫᱚ ᱟᱨᱠᱤ᱾
ᱦᱩᱸ
ᱛᱳ ᱜᱚᱢᱠᱮ ᱞᱟᱹᱭ ᱫᱟᱞᱤᱧ ᱦᱮᱸ ᱡᱮ ᱦᱮᱸ ᱟᱯᱮ ᱥᱮᱫ ᱠᱩᱞᱟᱹᱭ ᱥᱮᱸᱫᱽᱨᱟ ᱠᱚᱯᱮ ᱪᱟᱞᱟᱜ ᱜᱮᱭᱟ ᱥᱮ ᱵᱟᱝᱟ?
ᱦᱳᱭ ᱜᱚᱝᱠᱮ ᱚᱱᱟ ᱫᱚ ᱠᱩᱞᱟᱹᱭ ᱥᱮᱸᱫᱽᱨᱟ ᱫᱚᱦᱟᱸᱜ ᱥᱤᱡᱤᱱ ᱠᱚᱨᱮ ᱜᱮᱞᱮ ᱪᱟᱞᱟᱜᱼᱟ᱾ ᱡᱮᱢᱚᱱ ᱱᱚᱛᱮ ᱧᱮᱞᱚᱜᱼᱟ, ᱵᱟᱦᱟ ᱥᱮᱸᱫᱽᱨᱟ ᱟᱨ ᱵᱟᱝᱠᱷᱟᱱ ᱫᱚ ᱱᱚᱛᱮ ᱦᱟᱸᱜ ᱚᱱᱮ ᱚᱱᱟ, ᱨᱟᱵᱟᱝ ᱫᱤᱱ ᱡᱟᱦᱟᱸ ᱥᱟᱠᱨᱟᱛ ᱨᱮᱵᱚᱱ ᱥᱮᱸᱫᱽᱨᱟᱭᱟ ᱚᱱᱟ ᱟᱠᱷᱟᱱ ᱡᱟᱛᱟ ᱩᱱ ᱦᱚᱞᱮ ᱪᱟᱞᱟᱣ ᱵᱟᱲᱟᱜ ᱜᱮᱭᱟ ᱩᱱ ᱚᱱᱠᱟ ᱵᱩᱨᱩ ᱠᱚᱞᱮ ᱥᱮ ᱵᱟᱪᱠᱚᱢ ᱜᱚᱰᱟ ᱠᱚ ᱢᱮᱱᱟᱜ ᱛᱟᱞᱮᱭᱟ ᱛᱚ ᱛᱟᱦᱚᱞᱮ ᱚᱱᱟ ᱵᱟᱪᱠᱚᱢ ᱜᱚᱰᱟ ᱠᱚᱨᱮ ᱜᱮᱞᱮ ᱪᱟᱞᱟᱣ ᱵᱟᱲᱟᱜᱼᱟ ᱦᱟᱸᱜ ᱟᱫᱚ ᱠᱩᱞᱟᱹᱭ ᱛᱚ ᱡᱩᱫᱤᱢ ᱥᱮᱴᱮᱨ ᱫᱟᱲᱮᱭᱟᱭ ᱠᱷᱟᱱᱮᱢ ᱜᱚᱡ ᱫᱟᱲᱮᱭᱟᱜᱼᱟ ᱵᱟᱠᱷᱟᱱ ᱠᱦᱟᱱ ᱫᱚᱢᱮ ᱠᱚ ᱫᱟᱹᱲ ᱫᱟᱲᱮᱭᱟᱜ ᱜᱮᱭᱟ ᱩᱱ ᱴᱟᱭᱤᱢ ᱜᱮ ᱥᱮᱸᱫᱽᱨᱟ ᱠᱚᱫᱚ ᱞᱮ ᱪᱟᱞᱟᱣ ᱵᱟᱲᱟᱜ ᱜᱮᱭᱟ᱾
ᱴᱮᱠᱟᱣ ᱜᱟᱱᱚᱜᱼᱟ ᱦᱮᱸ ᱥᱮ‌ ᱵᱟᱝ ᱜᱚᱝᱠᱮ?
ᱦᱮᱸ?
ᱞᱟᱹᱭ ᱫᱟᱞᱤᱧ ᱡᱮ ᱠᱩᱞᱟᱹᱭ ᱥᱟᱞᱟᱜ ᱫᱚ ᱫᱟᱹᱲ ᱛᱮᱫᱚ ᱴᱮᱠᱟᱣ ᱫᱚ ᱵᱟᱝ ᱜᱟᱱᱚᱜᱼᱟ᱾
ᱦᱳᱭ ᱵᱟᱝᱢᱟ ᱥᱮᱛᱟ ᱠᱚᱦᱚᱸ ᱩᱱᱠᱩ ᱥᱟᱶ ᱫᱚ ᱫᱟᱹᱲ ᱛᱮᱫᱚ ᱵᱟᱠᱚ ᱫᱟᱲᱮᱭᱟᱜᱼᱟ ᱟᱫᱚ ᱚᱱᱮ ᱡᱮ ᱯᱷᱟᱥᱤ ᱞᱮ ᱚᱞᱰᱟᱟᱣ ᱥᱮ ᱯᱷᱟᱥᱤ ᱡᱩᱫᱤ ᱢᱤᱫ ᱪᱟᱥ ᱨᱮ ᱡᱩᱫᱤᱢ ᱜᱩᱲᱫᱟᱹ ᱠᱷᱟᱹᱲ ᱫᱟᱲᱮ ᱭᱟᱫᱮᱭᱟ ᱛᱟᱞᱚᱞᱮ ᱦᱳᱭᱛᱳ ᱥᱮᱸᱫᱽᱨᱟᱭᱮᱱᱟᱭ ᱜᱚᱡ ᱫᱟᱲᱮᱭᱟᱭᱟᱢ ᱟᱨ ᱵᱟᱠᱷᱟᱱ ᱫᱚ ᱦᱟᱸᱜ ᱵᱟᱝ ᱠᱚ ᱜᱚᱡᱚᱜ ᱞᱟᱹᱜᱤᱫᱚᱜ ᱜᱮᱭᱟ ᱦᱟᱸᱜ᱾
ᱦᱩᱸ ᱦᱩᱸ ᱟᱹᱰᱤ ᱠᱚ ᱠᱚᱥᱴᱚ ᱜᱮᱭᱟ ᱡᱟᱦᱟᱸ ᱛᱤᱱᱟᱹᱜ ᱡᱤᱵᱽᱡᱤᱭᱟᱹᱞᱤ ᱢᱮᱱᱟᱜ ᱠᱚᱣᱟ ᱥᱚᱵᱛᱷᱮᱠᱮ ᱠᱚᱥᱴᱚ ᱠᱚ ᱮᱢᱚᱜᱼᱟ ᱱᱩᱠᱩ ᱠᱩᱞᱟᱹᱭ ᱠᱚᱜᱮ᱾
ᱦᱳᱭ ᱟᱨ ᱠᱩᱞᱟᱹᱭᱣ ᱵᱟᱫ ᱠᱟᱛᱮᱫ ᱡᱩᱫᱤᱢ ᱧᱮᱞᱟ ᱟᱞᱮ ᱥᱮᱡ ᱫᱚ ᱦᱟᱸᱜ ᱥᱩᱠᱨᱤ ᱠᱚᱦᱚᱸᱞᱮ ᱜᱚᱡ ᱠᱚ ᱜᱮᱭᱟ᱾ ᱢᱟᱡᱷᱮ ᱢᱚᱫᱫᱷᱮ ᱢᱤᱫᱴᱟᱝ ᱵᱩᱨᱩ ᱢᱮᱱᱟᱜᱼᱟ ᱦᱮᱸ ᱦᱳᱭ ᱵᱩᱨᱩ ᱢᱮᱱᱟᱜ ᱛᱟᱞᱮᱭᱟ ᱛᱚ ᱟᱫᱚ ᱵᱩᱨᱩ ᱨᱮᱠᱚ ᱦᱤᱡᱩᱜ ᱜᱮᱭᱟ ᱦᱟᱱᱟ ᱥᱮ ᱱᱚᱣᱟ ᱚᱱᱟ ᱟᱛᱤᱧ ᱟᱛᱤᱧ ᱛᱮ ᱱᱚᱛᱮ ᱦᱚᱸᱠᱚ ᱵᱚᱞᱚ ᱛᱚᱨᱟᱜ ᱜᱮᱭᱟ᱾ ᱛᱚ ᱩᱱ ᱴᱟᱭᱤᱢ ᱡᱩᱫᱤ ᱚᱱᱟ ᱥᱭᱮᱞ ᱵᱟᱭᱨᱟ ᱢᱮᱱᱟᱜ ᱛᱟᱞᱮᱭᱟ ᱦᱟᱸᱜ ᱥᱚᱭᱮᱞ ᱠᱚᱨᱮ ᱦᱟᱸᱜ ᱩᱱᱠᱩ ᱧᱤᱫᱟᱹ ᱛᱮᱠᱚ ᱟᱛ ᱟᱛᱤᱧ ᱦᱟ ᱡᱩᱫᱤ ᱞᱮ ᱧᱮᱞ ᱠᱮᱫᱟ ᱵᱟᱝᱢᱟ ᱛᱮᱦᱮᱧ ᱧᱤᱫᱟᱹ ᱨᱮᱱᱟᱜ ᱟᱹᱛᱤᱧ ᱠᱟᱱᱟ ᱥᱮ ᱵᱷᱳᱨ ᱵᱷᱳᱨ ᱛᱮᱱᱟᱜ ᱛᱟᱦᱚᱞᱮ ᱢᱚᱱᱮ ᱦᱩᱭᱩᱜᱼᱟ ᱱᱚᱣᱟ ᱠᱚᱨᱮᱜ ᱜᱮ ᱦᱟᱸᱜ ᱥᱩᱠᱨᱤ ᱦᱮᱱᱟᱜ ᱠᱚᱣᱟ᱾ ᱛᱟᱦᱞᱮ ᱟᱞᱮ ᱫᱚ ᱵᱩᱨᱩ ᱱᱤᱭᱟᱹ ᱫᱚᱞᱮ ᱵᱟᱲᱟᱭ ᱜᱮᱭᱟ ᱦᱟᱸᱜ ᱡᱮ ᱱᱚᱜᱼᱚ ᱱᱟᱣᱟ ᱛᱟᱯᱚᱞ ᱠᱚᱨᱮ ᱠᱚ ᱛᱟᱦᱮᱸ ᱫᱟᱲᱮᱭᱟᱜᱼᱟ᱾ ᱛᱟᱦᱚᱞᱮ ᱦᱳᱭᱛᱳ ᱢᱮᱱᱟᱜ ᱠᱚ ᱜᱮᱭᱟ ᱛᱟᱦᱚᱞᱮ ᱟᱛᱩ ᱠᱚᱨᱮᱱ ᱦᱚᱲ ᱠᱚᱞᱮ ᱡᱟᱱᱟᱣ ᱵᱟᱲᱟᱣᱟᱜ ᱠᱚᱣᱟ ᱥᱮ ᱦᱟᱱᱟ ᱟᱹᱛᱩ ᱱᱚᱣᱟ ᱟᱹᱛᱩ ᱠᱚᱨᱮᱱ ᱞᱮ ᱡᱟᱱᱟᱣ ᱵᱟᱲᱟᱜ ᱠᱚᱣᱟ ᱵᱟᱝᱢᱟ ᱱᱚᱰᱮ ᱥᱩᱨᱤ ᱠᱚ ᱦᱮᱡ ᱟᱠᱟᱱᱟ᱾ ᱚᱱᱠᱟ ᱠᱟᱛᱮᱫ ᱦᱟᱸᱜ ᱟᱫᱚᱞᱮ ᱡᱷᱟᱹᱞᱤ ᱵᱟᱲᱟᱠᱚᱜᱮᱭᱟ ᱯᱟᱹᱥᱤ ᱠᱚᱞᱮ ᱟᱰᱟᱣ ᱠᱮᱫ ᱜᱮ ᱟᱨᱞᱮ ᱡᱷᱚᱲᱟ ᱵᱟᱲᱟ ᱠᱮᱫ ᱠᱚᱜᱮᱭᱟ ᱟᱫᱚᱞᱮ ᱡᱷᱟᱹᱞᱤ ᱵᱟᱲᱟ ᱠᱚᱜᱮᱭᱟ ᱢᱟᱡᱷᱮ ᱢᱚᱫᱽᱫᱷᱮ ᱫᱚ᱾
ᱦᱩᱸ ᱦᱩᱸ
ᱛᱟᱦᱞᱮ ᱜᱚᱝᱠᱮ ᱟᱯᱮ ᱥᱮᱫ ᱫᱚ ᱠᱩᱞᱟᱹᱭ ᱠᱚ ᱥᱮ ᱥᱩᱠᱨᱤ ᱠᱚᱫᱚ ᱢᱮᱱᱟᱜ ᱠᱚᱣᱟ ᱥᱮ ᱵᱟᱝ?
ᱦᱮᱸ ᱜᱚᱢᱠᱮ ᱢᱮᱱᱟᱜ ᱫᱚ ᱢᱮᱱᱟᱜ ᱠᱚᱣᱟ ᱦᱳᱭᱛᱳ ᱩᱱᱟᱹᱜ ᱟᱯᱮ ᱥᱮᱫ ᱞᱮᱠᱟ ᱫᱚ ᱡᱟᱹᱥᱛᱤ ᱫᱚ ᱵᱟᱹᱱᱩᱜ ᱠᱚᱣᱟ ᱛᱚ ᱢᱟᱡᱷᱮ ᱛᱟᱞᱟ ᱢᱟᱞᱟ ᱨᱮ ᱠᱟᱹᱴᱤᱡ ᱠᱟᱹᱴᱤᱡ ᱦᱤᱨᱤ ᱫᱚᱠᱚ ᱦᱤᱡᱩᱜ ᱜᱮᱭᱟ ᱟᱫᱚ ᱩᱱ ᱥᱚᱢᱚᱭ ᱜᱮ ᱟᱞᱮ ᱫᱚᱞᱮ ᱥᱮᱸᱫᱽᱨᱟ ᱠᱚᱜᱮᱭᱟ᱾
ᱦᱳᱭ ᱦᱳᱭ ᱵᱟᱝᱢᱟ ᱟᱞᱮ ᱥᱮᱫ ᱫᱚ ᱞᱟᱦᱟᱮᱫᱠᱚ ᱞᱟᱹᱭᱮᱫ ᱛᱟᱦᱮᱸᱫ ᱵᱟᱝᱢᱟ ᱟᱨᱚ ᱱᱟᱱᱟᱦᱩᱱᱟᱨ ᱡᱤᱵᱡᱤᱭᱟᱹᱞᱤ ᱠᱚᱠᱚ ᱛᱟᱦᱮᱱ ᱠᱟᱱ ᱛᱟᱦᱮᱸᱫ᱾ ᱦᱳᱭ ᱡᱮᱢᱚᱱ ᱧᱮᱞᱠᱟᱜ ᱦᱚᱨᱤᱱ ᱵᱟᱱᱟ ᱛᱟᱹᱨᱩᱵ ᱦᱟᱰᱜᱟᱨ ᱨᱩᱸᱰᱟᱹ ᱠᱚ ᱟᱫᱚ ᱱᱤᱛ ᱱᱮᱛᱟᱨ ᱫᱚ ᱦᱟᱸᱜ ᱩᱱᱠᱩ ᱠᱚᱣᱟᱜ ᱫᱚ ᱦᱟᱸᱜ ᱵᱟᱠᱚ ᱧᱮᱞ ᱧᱟᱢᱚᱜ ᱠᱟᱱᱟ ᱦᱳᱭᱛᱳ ᱠᱩᱞᱟᱹᱭ ᱟᱨ ᱱᱤᱛᱚᱜ ᱫᱚ ᱦᱟᱸᱜ᱾ ᱥᱩᱠᱨᱤ ᱠᱚ ᱧᱮᱞᱚᱜ ᱠᱟᱱᱟ ᱛᱟᱞᱮ ᱜᱚᱝᱠᱮ ᱟᱯᱮ ᱥᱮᱫ ᱫᱚ ᱠᱩᱞᱟᱹᱭ ᱥᱩᱠᱨᱤ ᱠᱚ ᱵᱟᱫ ᱠᱟᱛᱮᱫ ᱦᱟᱸᱜ ᱮᱴᱟᱜ ᱠᱚ ᱡᱤᱵᱽᱼᱡᱤᱭᱟᱹᱞᱤ ᱫᱚ ᱢᱮᱱᱟᱜ ᱠᱚᱣᱟ ᱥᱮ ᱵᱟᱝ?
ᱚᱱᱮ ᱤᱭᱟᱹ ᱢᱮᱱᱟᱜ ᱠᱚᱣᱟ ᱩᱱᱠᱩ ᱪᱮᱞᱮ ᱠᱚ ᱢᱮᱛᱟ ᱠᱚᱣᱟ ᱟᱫᱚ ᱟᱯᱮ ᱥᱮᱫ ᱫᱚᱠᱚ ᱡᱚᱢᱟᱥᱮ ᱛᱮ ᱵᱟᱝ ᱟᱹᱞᱤᱧ ᱫᱚ ᱵᱟᱹᱞᱤᱧ ᱵᱟᱲᱟᱭᱟ ᱢᱮᱱᱠᱷᱟᱱ ᱟᱞᱮ ᱥᱮᱫ ᱠᱤᱪᱷᱤ ᱠᱤᱪᱷᱩ ᱦᱚᱲ ᱢᱮᱱᱟᱜ ᱠᱚᱣᱟ ᱾ ᱦᱟᱰᱜᱟᱨ ᱡᱤᱞ ᱦᱚᱸᱠᱚ ᱡᱚᱢ ᱜᱮᱭᱟ ᱛᱩᱭᱩ ᱡᱤᱞ ᱦᱚᱸᱠᱚ ᱡᱚᱢ ᱜᱮᱭᱟ ᱾ ᱟᱫᱚ ᱩᱱᱠᱩ ᱫᱚᱠᱚ ᱧᱟᱢᱚᱜ ᱜᱮᱭᱟ ᱦᱟᱰᱜᱟᱨ ᱛᱩᱭᱩ ᱠᱚᱫᱚ ᱤᱭᱟᱹ ᱦᱟᱰᱜᱟᱨ ᱠᱚᱦᱚ ᱧᱟᱢᱟ ᱛᱩᱭᱩ ᱠᱚᱠᱚ ᱧᱟᱢᱟ ᱾ ᱩᱱᱠᱩ ᱡᱟᱦᱟᱸ ᱵᱚᱱ ᱢᱮᱛᱟᱣ ᱠᱟᱱᱟ ᱟᱱᱮ ᱤᱭᱟᱹ ᱨᱩᱰᱟᱹ ᱵᱤᱨ ᱨᱮᱱ ᱯᱩᱥᱤ ᱟᱨᱠᱤ ᱾ ᱩᱱᱠᱩ ᱠᱚᱫᱚ ᱠᱟᱹᱴᱤᱡ ᱠᱚ ᱠᱚᱢ ᱠᱟᱱᱟ ᱩᱱᱠᱩ ᱫᱚ ᱠᱩᱞᱟᱹᱭ ᱞᱮᱠᱟ ᱜᱮ ᱾
ᱦᱩᱸ ᱵᱟᱝᱢᱟ ᱟᱞᱮᱥᱮᱫ ᱟᱞᱮ ᱥᱮᱫ ᱫᱚ ᱦᱟᱸᱜ ᱦᱟᱴᱜᱟᱨ ᱠᱚ ᱛᱩᱭᱩ ᱠᱚᱫᱚ ᱦᱟᱸᱜ ᱵᱟᱹᱱᱩᱜ ᱠᱚᱣᱟ ᱩᱱᱟᱹᱜ ᱫᱚ ᱾ ᱦᱳᱭᱛᱳ ᱠᱚ ᱪᱟᱞᱟᱣ ᱵᱟᱲᱟ ᱞᱮᱱ ᱠᱷᱟᱱ ᱚᱱᱟᱫᱚᱧ ᱵᱟᱲᱟᱭ ᱫᱩᱧ ᱵᱟᱲᱟᱭᱟ ᱡᱚᱢ ᱫᱚᱠᱚ ᱡᱚᱢ ᱠᱚᱣᱟ ᱟᱞᱮ ᱠᱤᱪᱷᱩ ᱫᱤᱱ ᱢᱟᱲᱟᱝ ᱜᱮ ᱦᱟᱸᱜ ᱾ ᱥᱮ ᱠᱚᱭᱮᱠ ᱥᱮᱨᱢᱟ ᱢᱟᱨᱟᱝ ᱢᱤᱫᱴᱟᱝ ᱛᱩᱭᱩᱭ ᱦᱮᱡ ᱞᱮᱱᱟᱭ ᱛᱚ ᱚᱱᱠᱟ ᱥᱩᱠᱨᱤ ᱥᱮᱸᱫᱽᱨᱟ ᱪᱟᱞᱟᱣ ᱦᱩᱭ ᱞᱮᱱᱟ ᱾ ᱫᱚ ᱩᱱ ᱴᱟᱭᱤᱢ ᱨᱮᱜᱮ ᱛᱩᱭᱩᱭ ᱡᱷᱟᱞᱤ ᱞᱮᱱᱟᱭ ᱟᱫᱚ ᱠᱩᱞᱤ ᱠᱮᱫᱮ ᱪᱤᱞᱤ ᱠᱟᱱᱟᱭ ᱟᱫᱚ ᱠᱚ ᱞᱟᱹᱭ ᱠᱮᱫᱟ ᱛᱩᱭᱩ ᱠᱟᱱᱟᱭ ᱟᱫᱚ ᱩᱱ ᱨᱮᱫᱚ ᱛᱩᱭᱩ ᱫᱚᱠᱚ ᱡᱚᱢ ᱞᱮ ᱟᱫᱚ ᱠᱚ ᱞᱟᱹᱭᱫᱟ ᱵᱷᱟᱜᱤ ᱜᱮ ᱥᱤᱵᱤᱞ ᱠᱟᱱᱟ ᱟᱫᱚ ᱚᱱᱟᱛᱮ ᱮᱴᱟᱜ ᱡᱤᱵᱽᱼᱡᱤᱭᱟᱹᱞᱤ ᱠᱚᱫᱚ ᱦᱟᱸᱜ ᱵᱟᱹᱱᱩᱜ ᱠᱚᱣᱟ ᱵᱮᱥᱤᱨ ᱵᱷᱟᱠ ᱥᱩᱠᱨᱤ ᱠᱩᱞᱟᱹᱭ ᱩᱱᱠᱩ ᱜᱮᱠᱚ ᱧᱟᱢᱚᱜᱼᱟ ᱡᱩᱫᱤ ᱚᱱᱠᱟ ᱠᱟᱹᱴᱤᱡ ᱠᱟᱹᱴᱤᱡ ᱠᱚ ᱧᱮᱞ ᱵᱟ ᱛᱟᱞᱮ ᱥᱮ ᱪᱮᱢᱮᱧ ᱠᱚ ᱥᱚᱜᱚᱴ ᱠᱚ ᱩᱱ ᱩᱱᱠᱩᱜᱮ ᱠᱚ ᱧᱟᱢᱚᱜᱼᱟ ᱾
ᱦᱮᱸ ᱪᱮᱢᱮᱱ ᱠᱚᱦᱚᱸᱠᱚ ᱧᱟᱢᱚᱜ ᱜᱮᱭᱟ ᱪᱮᱢᱮᱱ ᱫᱚ ᱛᱟᱦᱮᱸ ᱫᱚ ᱞᱟᱹᱠᱛᱤ ᱠᱟᱱᱟ ᱦᱮᱸ ᱥᱮ ᱵᱟᱝᱼᱟ ᱪᱟᱜ ᱞᱮᱭ ᱵᱤᱱ ᱥᱮ ᱵᱤᱧ ᱠᱚᱫᱚ ᱵᱟᱠᱥ ᱥᱟᱞᱟᱜ ᱵᱟᱠᱷᱟᱱ ᱪᱮᱜ ᱚᱠᱚᱭ ᱠᱚ ᱞᱮᱦᱮᱜ ᱞᱟᱹᱭᱦᱟᱹᱭᱟ ᱦᱮᱸ ᱥᱮ ᱵᱟᱝ ᱾
ᱦᱳᱭ ᱦᱳᱭ
ᱟᱪᱪᱷᱟ ᱜᱚᱝᱠᱮ ᱦᱚᱜᱼᱚᱭ ᱡᱮ ᱟᱵᱚᱣᱟᱜ ᱱᱚᱣᱟ ᱠᱚ ᱥᱮᱸᱫᱽᱨᱟ ᱟᱨᱚ ᱢᱤᱫᱴᱮᱱ ᱵᱟᱝᱢᱟ ᱟᱵᱚᱣᱟᱜ ᱥᱟᱣᱛᱟ ᱥᱚᱢᱟ ᱥᱮᱥ ᱚᱱᱟ ᱢᱮᱱᱟᱜ ᱛᱟᱵᱚᱱᱟ ᱵᱟᱝᱢᱟ ᱟᱡᱚᱫᱤᱭᱟᱹ ᱥᱮᱸᱫᱽᱨᱟ ᱜᱚᱝᱠᱮ ᱛᱟᱞᱮ ᱟᱵᱤᱱ ᱫᱚ ᱟᱡᱚᱫᱤᱭᱟᱹ ᱥᱮᱸᱫᱽᱨᱟ ᱫᱚᱵᱤᱱ ᱪᱷᱤᱱ ᱵᱟᱲᱟᱣ ᱠᱟᱱᱟ ᱥᱮ ᱵᱟᱝ
ᱟᱹᱞᱤᱧ ᱫᱚ ᱵᱟᱞᱤᱧ ᱥᱮᱱ ᱠᱟᱱᱟ ᱚᱲᱟᱜ ᱨᱮᱱ ᱵᱟᱵᱟ ᱛᱟᱠᱚ᱾ ᱜᱚᱲᱚᱢ ᱦᱟᱲᱟᱢ ᱛᱟᱠᱚ ᱩᱱᱠᱩ ᱫᱚᱠᱚ ᱥᱮᱱ ᱟᱠᱟᱱᱟ ᱟᱹᱞᱤᱧ ᱫᱚ ᱠᱟᱹᱴᱤᱡ ᱢᱟᱱᱮ ᱦᱩᱰᱤᱧ ᱠᱷᱚᱱᱜᱮ ᱠᱟᱹᱴᱤᱡ ᱵᱟᱦᱨᱮ ᱨᱮᱞᱤᱧ ᱛᱟᱦᱮᱱᱟ ᱛᱚ ᱛᱚ ᱟᱫᱚ ᱩᱱᱟᱹᱜ ᱫᱚ ᱟᱨᱠᱤ ᱵᱟᱝᱠᱚ ᱪᱟᱞᱟᱣ ᱦᱚᱪᱚᱟᱞᱤᱧ ᱜᱮᱭᱟ ᱢᱟᱱᱮ ᱩᱱᱟᱹᱜ ᱥᱟᱺᱜᱤᱧ ᱫᱚ
ᱦᱳᱭ ᱵᱟᱝ ᱢᱟ ᱚᱸᱰᱮ ᱫᱚ ᱢᱟᱱᱮ ᱟᱹᱰᱤ ᱫᱟᱢᱟᱱᱟᱜ ᱥᱮᱸᱫᱽᱨᱟ ᱠᱟᱱᱟ ᱳᱭ ᱡᱤᱣᱤ ᱪᱟᱞᱟᱜ ᱥᱮ ᱡᱤᱣᱤ ᱵᱟᱧᱪᱟᱜ ᱥᱮᱸᱫᱽᱨᱟ ᱠᱚ ᱞᱟᱹᱭᱟ ᱟᱡᱚᱫᱤᱭᱟᱹ ᱥᱮᱸᱫᱽᱨᱟ ᱫᱚ ᱾ ᱛᱟᱢᱟ ᱥᱮᱫᱟᱭ ᱦᱚᱲᱟᱜ ᱠᱟᱛᱷᱟ ᱛᱮᱫᱚ ᱡᱟᱦᱟᱸᱭ ᱠᱟᱛᱷᱟ ᱨᱮᱠᱚ ᱞᱟᱹᱭ ᱠᱮᱫᱟ ᱡᱩᱫᱤ ᱠᱚᱲᱟ ᱠᱟᱱ ᱠᱷᱟᱡ ᱟᱭᱚᱫᱤᱭᱟᱹ ᱥᱮᱸᱫᱽᱨᱟ ᱦᱮ ᱪᱟᱞᱟᱜ ᱢᱮ ᱟᱨ ᱡᱩᱫᱤ ᱛᱳ ᱠᱩᱲᱤᱭ ᱠᱟᱱ ᱠᱷᱟᱱ ᱫᱚ ᱪᱟᱠᱚᱞ ᱛᱟᱲᱮ ᱪᱷᱟᱛᱟ ᱧᱮᱞ ᱦᱳᱭ ᱢᱮ ᱜᱚᱢᱠᱮ ᱱᱚᱣᱟ ᱫᱚ ᱛᱤᱱᱟᱹᱜ ᱴᱟ ᱠᱟᱛᱷᱟ ᱥᱟᱹᱨᱤ ᱜᱮᱛᱟ ᱠᱚᱣᱟ ᱥᱮ ᱵᱟᱝ
ᱦᱮᱸ ᱥᱟᱹᱨᱤ ᱫᱚ ᱥᱟᱹᱨᱤ ᱜᱮᱭᱟ ᱞᱟᱦᱟ ᱛᱮᱫᱚ ᱚᱱᱠᱟ ᱠᱚ ᱞᱟᱹᱭ ᱛᱟᱦᱮᱸᱜ ᱠᱚᱲᱟ ᱠᱷᱟᱱ ᱠᱷᱟᱱᱮᱢ ᱟᱡᱚᱫᱤᱭᱟᱹ ᱥᱮᱸᱫᱽᱨᱟ ᱠᱷᱚᱱᱮᱢ ᱨᱩᱣᱟᱹᱲ ᱦᱮᱡ ᱫᱟᱲᱮᱭᱟᱜᱼᱟ ᱟᱨ ᱢᱟᱱᱮ ᱪᱮᱫᱟᱜ ᱠᱚ ᱞᱟᱹᱭ ᱫᱟ ᱡᱮ ᱠᱚᱲᱟ ᱠᱷᱟᱱ ᱨᱩᱣᱟᱹᱲ ᱦᱮᱡ ᱫᱟᱲᱮᱼᱟᱢ ᱡᱮ ᱚᱱᱟ ᱟᱡᱚᱫᱤᱭᱟᱹ ᱥᱮᱸᱫᱽᱨᱟᱢ ᱪᱟᱞᱟᱜ ᱠᱟᱱᱟ ᱦᱮᱸ ᱥᱮ ᱵᱟᱝᱼᱟ ᱦᱮᱸ ᱛᱚ ᱚᱸᱰᱮ ᱫᱚ ᱟᱹᱰᱤ ᱨᱚᱠᱚᱢ ᱡᱤᱵᱽ ᱡᱤᱭᱟᱹᱞᱤ ᱠᱚ ᱛᱟᱦᱮᱱᱟ ᱾ ᱛᱚ ᱟᱢ ᱪᱤᱠᱟᱹ ᱜᱚᱡ ᱮᱢ ᱪᱟᱞᱟᱜ ᱠᱟᱱᱟ ᱩᱱᱠᱩ ᱦᱚᱸ ᱟᱢ ᱜᱚᱡ ᱠᱚ ᱨᱤᱠᱟᱹᱭᱟ ᱛᱚ ᱟᱢ ᱡᱩᱫᱤ ᱩᱱᱠᱩᱢ ᱜᱚᱡ ᱫᱟᱲᱮᱭᱟᱜ ᱠᱚᱣᱟ ᱟᱨ ᱨᱩᱣᱟᱹᱲ ᱦᱮᱡ ᱫᱟᱲᱮᱭᱟᱜ ᱟᱢ ᱾ ᱛᱟᱞᱦᱮ ᱠᱷᱟᱱ ᱜᱮ ᱟᱢᱫᱚ ᱠᱷᱟᱹᱴᱤ ᱢᱟᱱᱮ ᱟᱨᱠᱤ ᱵᱚᱸᱜᱟ ᱞᱮᱠᱟ ᱠᱚ ᱫᱮᱵᱟ ᱥᱮᱵᱟ ᱢᱮᱭᱟ ᱟᱢᱫᱚ ᱚᱱᱟ ᱜᱮᱠᱚ ᱞᱟᱹᱭ ᱦᱚᱪᱚ ᱠᱟᱫᱟ ᱡᱮ ᱵᱷᱮᱱᱛᱟ ᱞᱮᱠᱟᱛᱮ ᱡᱮ ᱠᱳ ᱠᱚᱲᱟ ᱠᱟᱱ ᱠᱟᱱᱟᱢ ᱾
ᱦᱳᱭ ᱟᱞᱮᱥᱮᱫ ᱧᱮᱞᱚᱜ ᱠᱟᱱ ᱜᱮᱭᱟ ᱵᱟᱝᱢᱟ ᱟᱡᱚᱫᱤᱭᱟᱹ ᱥᱮᱸᱫᱽᱨᱟ ᱫᱚ ᱱᱤᱛᱚᱜ ᱦᱚᱸᱠᱚ ᱪᱟᱞᱟᱜ ᱛᱟᱞᱮ ᱜᱮᱭᱟ ᱞᱟᱦᱟ ᱛᱮ ᱫᱚ ᱢᱟᱱᱮ ᱟᱨᱚ ᱰᱷᱮᱨ ᱠᱚ ᱪᱟ ᱟᱞᱮ ᱚᱰᱚᱠ ᱩᱛᱟᱹᱨ ᱨᱮᱜᱮ ᱢᱤᱫᱴᱮᱱ ᱫᱟᱫᱩ ᱦᱚᱲ ᱜᱮ ᱦᱩᱭᱩᱜ ᱠᱟᱱ ᱛᱟᱦᱮᱸᱫ ᱾ ᱩᱱᱤ ᱟᱡᱳᱫᱤᱭᱟᱹ ᱥᱮᱸᱫᱽᱨᱟ ᱫᱚ ᱩᱱᱤ ᱡᱚᱛᱚ ᱠᱷᱚᱱ ᱫᱚ ᱞᱟᱦᱟᱛᱮ ᱪᱟᱞᱟᱜ ᱛᱟᱦᱮᱸᱫ ᱟᱨ ᱩᱱᱤ ᱴᱷᱮᱱ ᱡᱚᱛᱚ ᱨᱚᱠᱚᱢ ᱡᱤᱵᱡᱤᱭᱟᱹᱞᱤᱭᱟᱜ ᱢᱟᱱᱮ ᱯᱩᱨᱩᱢ ᱢᱟᱱᱮ ᱩᱯᱨᱩᱢ ᱡᱤᱱᱤᱥᱴᱟᱜ ᱢᱮᱱᱟᱜ ᱛᱟᱠᱚᱣᱟ ᱦᱳᱭᱛᱚ ᱱᱩᱭᱟᱜ ᱰᱟᱴᱟ ᱥᱮ ᱦᱟᱹᱱᱤᱭᱟᱜ ᱵᱚᱦᱚᱜ ᱥᱮ ᱱᱩᱭᱟᱜ ᱦᱟᱨᱛᱟ ᱚᱱᱠᱟ ᱦᱤᱱᱟᱹᱱᱤᱭᱟᱹ ᱡᱚᱛᱚ ᱨᱚᱠᱚᱢ ᱡᱤᱵᱽᱡᱤᱭᱟᱹᱞᱤ ᱠᱚᱣᱟᱜ ᱜᱮ ᱢᱮᱱᱟᱜ ᱫᱚᱦᱚ ᱟᱠᱟᱫ ᱛᱟᱠᱚᱣᱟ ᱾ ᱚᱠᱚᱭ ᱡᱮ ᱦᱮᱸ ᱵᱟᱝ ᱢᱟ ᱟᱵᱚ ᱚᱸᱰᱮ ᱵᱟᱵᱚᱱ ᱞᱟᱹᱭᱟ ᱱᱚᱰᱮᱧ ᱪᱟᱞᱟᱣ ᱞᱮᱱᱟ ᱱᱚᱣᱟ ᱨᱮᱱᱟᱜ ᱡᱮᱱᱟ ᱫᱚ ᱯᱩᱨᱩᱵ ᱠᱟᱱ ᱛᱤᱧᱟᱹ ᱱᱚᱸᱰᱮᱱᱟᱜ ᱾ ᱚᱱᱮ ᱚᱱᱠᱟ ᱴᱟᱭᱤᱯ ᱵᱟᱝ ᱢᱟ ᱡᱩᱫᱤ ᱫᱚᱠᱚ ᱞᱟᱹᱭᱟᱻ ᱟᱹᱰᱤ ᱫᱟᱢᱟᱱᱟᱱ ᱥᱮᱸᱫᱽᱨᱟ ᱠᱟᱱ ᱜᱮᱭᱟ ᱾ ᱯᱩᱭᱞᱳ ᱨᱮ ᱪᱟᱞᱟᱣ ᱠᱟᱛᱮᱫ ᱚᱱᱮ ᱱᱟᱜ ᱦᱳᱭ ᱛᱚ ᱚᱸᱰᱮ ᱨᱮᱱ ᱱᱟᱭᱠᱮ ᱚᱱᱟ ᱟᱠᱚᱣᱟᱜ ᱥᱟᱯᱟᱵᱽ ᱠᱚ ᱡᱟᱦᱟᱸ ᱛᱤᱱᱟᱹᱜ ᱠᱚ ᱤᱫᱤᱭᱟ ᱚᱱᱟ ᱠᱚ ᱪᱮᱼ ᱼᱛᱟᱱ ᱨᱮ ᱞᱟᱛᱟᱨ ᱨᱮ ᱢᱤᱫᱴᱮᱱ ᱫᱟᱨᱮ ᱢᱮᱱᱟᱜᱼᱟ ᱟ ᱥᱮ ᱥᱩᱛᱟᱹᱱ ᱴᱟᱺᱰᱤ ᱠᱚ ᱞᱟᱹᱭᱟ ᱾ ᱚᱸᱰᱮ ᱠᱚ ᱫᱚᱦᱚ ᱾ ᱦᱮᱸ ᱦᱳᱭ ᱚᱸᱰᱮ ᱠᱚ ᱫᱚᱦᱚ ᱡᱟᱣᱨᱟᱭ ᱛᱟᱵᱚᱱᱟ, ᱛᱟᱯᱚᱨᱮ ᱚᱸᱰᱮ ᱩᱱᱤ ᱯᱩᱡᱟᱹ ᱯᱟᱥᱟ ᱟᱫ ᱜᱮ ᱾ ᱛᱟᱯᱚᱨᱮ ᱚᱸᱰᱮ ᱠᱷᱚᱱ ᱜᱮ ᱚᱱᱟ ᱟᱹᱛᱩ ᱠᱚᱨᱮᱱ ᱠᱚ ᱞᱟᱹᱭᱟ ᱥᱮ ᱢᱟᱡᱷᱤ ᱦᱟᱲᱟᱢ ᱠᱚ ᱞᱟᱹᱭᱟ ᱥᱮ ᱱᱟᱭᱠᱮ ᱜᱮ ᱟᱨ ᱵᱟᱠᱷᱟᱱ ᱫᱚ ᱚᱱᱠᱟ ᱡᱮ ᱵᱚᱸᱜᱟ ᱠᱚ ᱡᱩᱫᱤ ᱠᱚ ᱟᱬᱜᱚᱱ ᱛᱟᱵᱚᱱ ᱜᱮᱭᱟ ᱩᱱᱠᱩ ᱠᱚ ᱞᱟᱹᱭ ᱠᱮᱫ ᱜᱮ ᱾ ᱱᱚᱣᱟ ᱫᱷᱟᱨᱮ ᱛᱮ ᱱᱚᱣᱟᱴᱟᱜ ᱛᱮ ᱥᱮᱸᱫᱽᱨᱟ ᱞᱮᱠᱷᱟᱡ ᱱᱚᱝᱠᱟ ᱛᱮ ᱢᱮᱱᱟᱜ ᱠᱚᱣᱟ ᱦᱟᱸᱜ ᱾ ᱱᱚᱣᱟᱴᱟᱜ ᱫᱚ ᱟᱠᱚ ᱠᱚ ᱞᱟᱹᱭ ᱠᱮᱫ ᱜᱮ ᱱᱚᱣᱟᱴᱟᱜ ᱛᱮ ᱱᱚᱣᱟᱴᱟᱜ ᱛᱮ ᱥᱮᱸᱫᱽᱨᱟ ᱤᱫᱤ ᱠᱚᱯᱮ ᱦᱟᱸᱜ ᱾ ᱟᱫᱚ ᱩᱱᱤ ᱞᱟᱹᱭ ᱫᱚᱠᱚ ᱞᱟᱹᱭ ᱜᱮᱭᱟ ᱡᱮ ᱥᱮᱸᱫᱽᱨᱟ ᱫᱚ ᱱᱤᱡᱮᱨ ᱟᱯᱟᱱ ᱟᱹᱯᱤᱱᱟᱜ ᱫᱟᱲᱮ ᱛᱮ ᱜᱮᱯᱮ ᱪᱟᱞᱟᱜᱼᱟ ᱾ ᱵᱟᱠᱷᱟᱱ ᱫᱚ ᱩᱱᱠᱩ ᱪᱮᱛᱟᱱ ᱨᱮᱫᱚ ᱛᱟᱯᱟᱢ ᱛᱚ ᱦᱩᱭᱩᱜ ᱛᱟᱵᱚᱱ ᱜᱮᱭᱟ ᱥᱮ, ᱟᱫᱚ ᱦᱚᱭᱛᱳ ᱟᱢᱮᱢ ᱡᱤᱛᱟᱹᱜᱼᱟ ᱵᱟᱠᱷᱟᱱ ᱟᱡ ᱮ ᱡᱤᱛᱟᱹᱜ ᱟᱭ ᱾ ᱟᱫᱚ ᱱᱚᱜᱼᱱᱟ ᱜᱮᱞᱮ ᱡᱤᱣᱤ ᱨᱚᱠᱠᱷᱟ ᱞᱟᱹᱭ ᱠᱮᱫᱟᱭ ᱡᱮ ᱱᱤᱡᱮᱨᱟᱜ ᱟᱯᱟᱱ ᱟᱹᱯᱤᱱᱟᱜ ᱜᱮ ᱱᱤᱡᱮᱨᱟᱜ ᱾ ᱥᱟᱶᱫᱤ ᱟᱫᱚ ᱚᱱᱮ ᱡᱮ ᱚᱱᱠᱟ ᱠᱚ ᱞᱟᱹᱭ ᱟᱠᱚᱣᱟ ᱟᱫᱚ ᱚᱱᱮ ᱚᱱᱠᱟ ᱜᱮ ᱞᱟᱦᱟ ᱨᱮ ᱛᱟᱦᱚᱞᱮ ᱯᱟᱹᱥᱤ ᱟᱰᱟ ᱦᱚᱲ ᱦᱚᱸᱠᱚ ᱞᱟᱦᱟ ᱵᱩᱡ ᱠᱮᱫᱟ ᱠᱚ ᱡᱮ ᱱᱩᱱᱟᱹᱜ ᱢᱟᱨᱟᱝ ᱛᱚ ᱟᱹᱰᱤ ᱞᱟᱹᱼ ᱼᱴᱩ ᱜᱮᱭᱟ ᱛᱚ ᱚᱡᱳᱫᱽᱫᱷᱟ ᱫᱚ ᱩᱱᱟᱹᱜ ᱢᱟᱨᱟᱝ ᱫᱚ ᱦᱟᱸᱜ ᱵᱟᱠᱚ ᱥᱮᱸᱫᱽᱨᱟᱭ ᱛᱟᱵᱚᱱᱟ ᱾ ᱢᱟᱱᱮ ᱡᱟᱦᱟᱸ ᱫᱷᱟᱨᱮ ᱠᱚ ᱞᱟᱹᱭ ᱠᱮᱫᱟ ᱦᱟᱸᱜ ᱦᱳᱭ ᱾ ᱦᱟᱹᱴᱤᱧ ᱠᱮᱫᱟᱭ ᱮ ᱡᱮ ᱞᱟᱹᱭ ᱠᱮᱫᱟᱭ ᱡᱮ ᱱᱚᱣᱟ ᱫᱷᱟᱨᱮ ᱛᱮ ᱪᱟᱞᱟᱜ ᱛᱟᱵᱚᱱ ᱥᱮ ᱱᱚᱣᱟ ᱴᱟᱜ ᱛᱮ ᱥᱮᱸᱫᱽᱨᱟ ᱠᱚᱯᱮ ᱱᱚᱣᱟ ᱫᱷᱟᱨᱮ ᱦᱟᱸᱜ ᱯᱮ ᱧᱟᱢ ᱫᱟᱲᱮᱭᱟ ᱠᱚᱣᱟ ᱡᱤᱵᱽ ᱡᱤᱭᱟᱹᱞᱤ ᱠᱚ ᱾ ᱛᱚ ᱠᱟᱹᱴᱤᱡ ᱥᱟᱵᱫᱷᱟᱱ ᱧᱚᱜ ᱛᱮ ᱦᱟᱸᱜ, ᱟᱫᱚ ᱚᱱᱠᱟ ᱜᱮ ᱦᱟᱸᱜ ᱛᱟᱦᱞᱮ ᱚᱱᱟ ᱞᱟᱦᱟ ᱨᱮᱠᱚ ᱟᱰᱟᱣ ᱠᱟᱜ ᱦᱟᱸᱜ ᱯᱟᱹᱥᱤ ᱠᱚ ᱦᱟᱸᱜ ᱾ ᱟᱫᱚ ᱱᱚᱛᱮ ᱠᱷᱚᱱ ᱦᱟᱸᱜ ᱯᱟᱱᱛᱮ ᱠᱟᱛᱮ ᱜᱮ ᱠᱚ ᱥᱮᱸᱫᱽᱨᱟ ᱤᱫᱤᱭ ᱜᱮᱭᱟ ᱠᱚ ᱦᱟᱸᱜ ᱟᱫᱚ ᱾ ᱵᱩᱨᱩ ᱵᱷᱤᱛᱤᱨ ᱫᱚ ᱦᱟᱸᱜ ᱡᱚᱢᱟᱜ ᱠᱚᱫᱚ ᱵᱟᱝ ᱛᱟᱦᱮᱱ ᱛᱟᱵᱚᱱ ᱜᱮᱭᱟ ᱥᱮ ᱾ ᱟᱫᱚ ᱛᱟᱦᱚᱞᱮ ᱥᱮ ᱦᱚᱸᱜᱼᱚᱝᱠᱟ ᱥᱩᱛᱟᱹᱱ ᱴᱟᱺᱰᱤᱨᱮ ᱢᱟ ᱢᱤᱫ ᱫᱷᱟᱣ ᱵᱚᱱ ᱡᱚᱢ ᱜᱮ ᱚᱱᱟ ᱫᱚ ᱡᱚᱛᱚ ᱦᱚᱲ ᱡᱟᱦᱟᱸ ᱛᱤᱱᱟᱹᱜ ᱫᱤᱥᱚᱢ ᱨᱮᱱ ᱠᱚ ᱪᱟᱞᱟᱣ ᱵᱟᱲᱟᱜ ᱛᱟᱵᱚᱱᱟ ᱾ ᱩᱱᱠᱩ ᱠᱚ ᱢᱮᱥᱟ ᱟᱛᱮ ᱟᱨ ᱡᱟᱦᱟᱸ ᱵᱩᱨᱩ ᱵᱷᱤᱛᱤᱨ ᱨᱮᱫᱚ ᱯᱟᱨᱥᱚᱱᱟᱞ ᱛᱚ ᱤᱫᱤ ᱜᱮ ᱞᱟᱜᱟᱜᱼᱟ ᱚᱱᱟ ᱦᱳᱭᱛᱚ ᱛᱟᱵᱮᱱ ᱥᱮ ᱨᱩᱴᱤ ᱠᱚ ᱫᱟᱜ ᱵᱳᱛᱚᱞ ᱠᱚ ᱵᱩᱨᱩ ᱵᱷᱤᱛᱤᱨ ᱫᱚ ᱦᱟᱸᱜ ᱵᱟᱼᱵᱚᱱ ᱤᱥᱤᱱ ᱮᱫᱟ ᱥᱮ ᱟᱫᱚ ᱦᱟᱸᱜ ᱛᱚ ᱵᱟᱝ ᱢᱟ ᱥᱮᱸᱫᱽᱨᱟ ᱠᱚᱫᱚ ᱠᱚ ᱞᱟᱹᱭᱟ ᱟᱹᱭᱩᱵ ᱨᱮᱜᱮ ᱚᱱᱟ ᱯᱩᱡᱟᱹ ᱯᱟᱴ ᱫᱚ ᱦᱩᱭᱩᱜᱼᱟ ᱦᱟᱸᱜ ᱥᱮᱛᱟᱜ ᱦᱟᱸᱜ ᱵᱷᱳᱨ ᱠᱷᱚᱱ ᱜᱮ ᱦᱟᱸᱜ ᱥᱮᱸᱫᱽᱨᱟ ᱫᱚ ᱮᱛᱚᱦᱚᱵᱚᱜᱼᱟ ᱦᱟᱸᱜ ᱛᱟᱯᱚᱨᱮ ᱟᱹᱭᱩᱵ ᱵᱮᱲᱟ ᱛᱤᱱᱼ ᱼᱴᱟ ᱪᱟᱨᱴᱟ ᱫᱚ ᱦᱟᱸᱜ ᱟᱨᱚ ᱵᱩᱨᱩ ᱠᱷᱚᱱ ᱠᱚ ᱟᱬᱜᱚᱱ ᱛᱟᱵᱚᱱ ᱦᱟᱸᱜ ᱾ ᱟᱫᱚ ᱡᱟᱦᱟᱸᱭ ᱪᱤᱞᱤ ᱜᱮ ᱵᱚᱱ ᱜᱚᱡᱮᱭᱟ ᱞᱟᱹᱭᱟ ᱠᱚ ᱡᱚᱛᱚ ᱡᱤᱱᱤᱥ ᱱᱚᱰᱮ ᱟᱬᱜᱚᱭᱮ ᱦᱩᱭᱩᱜᱼᱟ ᱾ ᱡᱩᱫᱤ ᱦᱚᱯᱚᱱ ᱦᱚᱯᱚᱱ ᱪᱮᱬᱮ ᱜᱮᱢ ᱜᱚᱡᱮᱭᱟ ᱩᱱᱤ ᱦᱚᱸ ᱱᱚᱰᱮ ᱟᱹᱜᱩᱭᱮ ᱦᱩᱭᱩᱜᱼᱟ ᱾ ᱛᱟᱯᱚᱨᱮ ᱚᱸᱰᱮ ᱪᱮᱫ ᱠᱚ ᱜᱚᱞᱯᱚ ᱵᱟᱲᱟᱭ ᱛᱮ ᱚᱱᱟ ᱠᱷᱚᱱ ᱥᱤᱫᱽᱫᱷᱟᱱᱛᱚ ᱠᱟᱹᱴᱤᱡ ᱧᱚᱜ ᱠᱚ ᱫᱚ ᱞᱟᱹᱴᱩ ᱠᱚ ᱫᱚ ᱦᱚᱭᱛᱳ ᱡᱚᱛᱚ ᱜᱮ ᱵᱷᱟᱜᱽ ᱵᱚᱱ ᱧᱟᱢᱟ ᱦᱟᱸᱜ ᱾
ᱟᱪᱪᱷᱟ ᱟᱪᱪᱷᱟ ᱾ ᱴᱷᱤᱠ ᱜᱮᱭᱟ ᱜᱚᱝᱠᱮ ᱟᱵᱤᱱᱟᱜ ᱠᱟᱛᱷᱟ ᱟᱸᱡᱚᱢ ᱠᱟ ᱠᱟᱛᱮᱫ ᱟᱹᱰᱤ ᱨᱟᱹᱥᱠᱟᱹ ᱜᱮᱞᱤᱧ ᱟᱹᱭᱠᱟᱹᱣ ᱠᱮᱫᱟ ᱾ ᱟᱹᱞᱤᱧ ᱦᱚᱸ ᱩᱱᱟᱹᱜ ᱫᱚ ᱵᱟᱹᱞᱤᱧ ᱵᱟᱲᱟᱭ ᱛᱟᱦᱮᱸᱜᱼᱟ ᱾ ᱛᱚ ᱟᱹᱵᱤᱱ ᱜᱮ ᱵᱤᱱ ᱞᱟᱹᱭ ᱥᱟᱡᱟᱣᱟᱫ ᱞᱤᱧᱟ ᱦᱮᱸ ᱥᱮ ᱵᱟᱝ ᱾ ᱟᱫᱚ ᱟᱹᱵᱤᱱ ᱡᱟᱦᱟᱸ ᱞᱮᱠᱟ ᱵᱤᱱ ᱞᱟᱹᱭᱟᱫ ᱞᱤᱧᱟᱹ ᱚᱱᱠᱟ ᱡᱩᱫᱤ ᱟᱨᱚ ᱮᱴᱟᱜ ᱦᱚᱲ ᱠᱚ ᱞᱟᱹᱭ ᱟᱞᱤᱧᱟ ᱟᱨᱚ ᱟᱹᱰᱤ ᱠᱤᱪᱷᱩ ᱞᱤᱧ ᱵᱟᱲᱟᱭ ᱧᱟᱢ ᱠᱮᱭᱟ ᱾ ᱛᱚ ᱜᱚᱝᱠᱮ ᱛᱟᱦᱚᱞᱮ ᱟᱞᱟᱝ ᱟᱜ ᱦᱚᱸ ᱨᱚᱯᱚᱲ ᱠᱚᱦᱚᱸ ᱟᱫᱚ ᱡᱟᱹᱥᱛᱤ ᱫᱚ ᱵᱟᱹᱱᱩᱜᱼᱟ ᱛᱟᱦᱚᱞᱮ ᱱᱤᱝᱠᱟᱹ ᱜᱮ ᱦᱮᱸ ᱥᱮ ᱵᱟᱝᱟ ᱾
ᱦᱳᱭ ᱛᱚ ᱛᱟᱦᱚᱞᱮ ᱢᱟ ᱟᱞᱟᱝ ᱟᱜ ᱡᱟᱦᱟᱸ ᱠᱟᱭᱨᱟ ᱥᱮᱱᱟᱜ ᱴᱟᱭᱤᱢ ᱚᱠᱛᱚ ᱠᱚ ᱮᱢᱟᱫ ᱞᱟᱝ ᱛᱟᱦᱮᱸᱫ ᱚᱱᱟ ᱫᱚ ᱦᱟᱸᱜ ᱢᱩᱪᱟᱹᱫ ᱦᱤᱡᱩᱜ